ᱮ ᱦᱮᱞᱳᱣ
ᱦᱚᱸ ᱜᱚᱝᱠᱮ ᱡᱚᱦᱟᱨ ᱜᱮ
ᱦᱩᱸ ᱡᱚᱦᱟᱨᱜᱮ ᱡᱚᱦᱟᱨ ᱜᱮ
ᱩᱦ ᱛᱳ ᱪᱮᱜ ᱠᱚ ᱪᱤᱠᱟ ᱦᱚᱭᱳᱜ ᱠᱟᱱ ᱛᱮ
ᱪᱤᱠᱟᱹ ᱦᱚ ᱵᱟᱝ ᱱᱤᱛᱚᱜ ᱫᱚ ᱚᱲᱟᱜ ᱠᱚᱨᱮ ᱜᱮ ᱱᱤᱛᱚᱜ ᱫᱚ ᱡᱚᱢ ᱵᱟᱲᱟ ᱠᱟᱛᱮᱫ ᱠᱷᱮᱛ ᱥᱮᱜ ᱪᱟᱞᱟᱜ ᱦᱩᱭᱩᱜᱼᱟ
ᱦᱩᱸ ᱟᱪᱪᱷᱟ ᱪᱟᱥ ᱠᱟᱹᱢᱤ ᱠᱚᱫᱚ ᱛᱤᱱᱟᱹᱜ ᱥᱟᱺᱜᱤᱧ ᱛᱟᱦᱚᱞᱮ
ᱪᱟᱥ ᱠᱟᱹᱢᱤ ᱠᱚ ᱫᱚ ᱥᱮᱜ ᱚᱠ ᱚᱛ ᱠᱚ ᱠᱟᱹᱴᱤᱡ ᱯᱷᱩᱨᱭᱟᱹᱭ ᱦᱩᱭᱩᱜᱼᱟ ᱠᱟᱹᱴᱤᱡ
ᱟᱪᱪᱷᱟ ᱟᱹᱰᱤ ᱵᱮᱥ ᱜᱮ
ᱚᱱᱛᱮ
ᱱᱚᱛᱮ ᱫᱚ ᱚᱱᱠᱟᱜᱮ ᱮᱱᱠᱷᱟᱱ ᱫᱚ ᱚᱛ ᱠᱚᱦᱚᱸ ᱯᱟᱲᱟᱣ ᱦᱩᱭᱩᱜ ᱠᱟᱱᱟ ᱦᱟᱸᱜ
ᱚᱻ
ᱛᱩ ᱟᱫᱚ ᱩᱱᱤ ᱨᱚᱦᱚᱭ ᱦᱟᱸᱜ ᱥᱩᱨᱩ ᱦᱩᱭᱩᱜᱼᱟ ᱦᱟᱯᱮ ᱦᱟᱸᱜ
ᱚ
ᱛᱚ ᱜᱚᱢᱠᱮ ᱟᱯᱮ ᱥᱮᱫ ᱫᱚ ᱚᱱᱛᱮ ᱫᱟᱜ ᱡᱟ. ᱯᱩᱫ ᱠᱚᱫᱚ ᱪᱮᱜ ᱞᱮᱠᱟ ᱫᱟᱜ ᱡᱟᱹᱯᱩᱜ ᱮ ᱠᱟᱱᱟ ᱥᱮ ᱵᱟᱝ
ᱵᱟᱝ ᱜᱚᱝᱠᱮ ᱥᱮᱨᱚᱠᱚᱢ ᱫᱟᱜ ᱡᱟᱹᱲᱤ ᱦᱚᱸ ᱵᱟᱝ ᱦᱩᱭᱩᱜ ᱠᱟᱱᱟ ᱨᱤᱢᱤᱞ ᱨᱤᱢᱤᱞ ᱧᱮᱞᱚᱜ ᱠᱟᱱᱟ ᱜᱚᱝᱠᱮ ᱜᱚᱝᱠᱮ ᱫᱟᱜ ᱢᱟ ᱵᱟᱭ ᱫᱟᱜ ᱫᱟ
ᱟᱪᱪᱷᱟ
ᱵᱟᱹᱭᱦᱟᱹᱲ ᱨᱮᱱᱟᱜ ᱪᱟᱨᱟ ᱠᱚᱦᱚᱸ ᱢᱟ ᱠᱟᱹᱴᱤᱡ ᱢᱟᱨᱟᱝ ᱢᱟᱨᱟᱝ ᱧᱚᱜ ᱦᱟᱨᱟ ᱧᱮᱞᱚᱜ ᱠᱟᱱᱟ ᱨᱚᱦᱚᱭ ᱜᱮᱥᱮ ᱵᱟᱭ ᱜᱟᱱᱚᱜ ᱠᱟᱱᱟ ᱚᱱᱛᱮ
ᱱᱚᱛᱮ ᱦᱚ ᱚᱱᱠᱟ ᱜᱤ ᱫᱟᱜ ᱡᱟᱹᱲᱤ ᱢᱟ ᱫᱟᱜᱮᱜ ᱜᱤ ᱟᱫᱚ ᱟᱫᱚ ᱤᱭᱟᱹ ᱦᱩᱭᱩᱜᱼᱟ ᱚᱭ ᱠᱚᱢᱟ ᱥᱩᱨᱩ ᱦᱩᱭᱩᱜᱼᱟ ᱦᱟᱜ ᱱᱚᱣᱟ ᱡᱟᱦᱟᱸ ᱫᱚᱠᱚ ᱨᱚᱛ ᱨᱚᱛ ᱠᱚ ᱨᱚᱛ ᱢᱮᱞᱟ ᱠᱚ ᱞᱟᱹᱭ
ᱦᱳᱭ ᱜᱚᱝᱠᱮ
ᱦᱳᱭᱛᱚ ᱚᱱᱟ ᱴᱟᱜ ᱠᱟᱛᱮᱜ ᱜᱮ ᱦᱟᱸᱜ ᱨᱚᱦᱚᱭ ᱠᱚᱫᱚ ᱦᱟᱸᱜ ᱮᱦᱚᱜ ᱦᱩᱭᱩᱜᱼᱟ
ᱚ
ᱛᱚ ᱜᱚᱝᱠᱮ ᱟᱨ ᱜᱚᱝᱠᱮ ᱟᱨ ᱱᱚᱝᱠᱟ ᱪᱤᱜ ᱠᱚᱯᱮ ᱪᱟᱥ ᱵᱟᱲᱟᱭ ᱛᱟᱦᱮᱱ ᱜᱮᱭᱟ
ᱩᱱ ᱜᱟᱞᱟᱠ ᱥᱚᱵᱽᱡᱤ ᱠᱚᱫᱚ ᱪᱟᱥ ᱵᱟᱲᱟᱭ ᱦᱩᱭᱩᱜ ᱜᱮᱭᱟ
ᱥᱚᱵᱽᱡᱤ ᱠᱚ ᱟᱞᱩ ᱯᱚᱴᱚᱞ ᱱᱚᱝᱠᱟ ᱦᱟᱹ
ᱯᱚᱴᱚᱞ ᱵᱷᱮᱱᱰᱤ ᱯᱩᱨᱟᱹᱭ ᱠᱟᱹᱞᱞᱟ
ᱟᱪᱪᱷᱟ ᱟᱹᱰᱤ ᱵᱮᱥ ᱜᱮ
ᱵᱮᱸᱜᱟᱲ ᱠᱚ ᱚᱱᱛᱮ ᱜᱚᱝᱠᱮ
ᱟᱯᱷ ᱛᱚ ᱞᱟᱹᱭ ᱢᱮ ᱜᱚᱢᱠᱮ ᱟᱨ
ᱚᱱᱛᱮ ᱛᱟᱦᱞᱮ ᱪᱮᱫ ᱠᱚᱯᱮ ᱪᱟᱥ ᱜᱮᱭᱟ ᱜᱚᱝᱠᱮ ᱛᱟᱦᱞᱮ ᱟᱨ ᱦᱩᱲᱩ
ᱱᱚᱛᱮ ᱪᱟᱥ ᱦᱩᱭᱩᱜ ᱜᱮᱭᱟ ᱱᱚᱝᱠᱟ ᱟᱞᱩ ᱥᱚᱵᱽᱡᱤ ᱯᱮᱸᱭᱟᱡᱽ ᱠᱚ
ᱚ ᱫᱟᱜ ᱨᱮᱱᱟᱜ ᱚᱵᱷᱟᱵᱽ ᱫᱚ ᱵᱟᱹᱱᱩᱜ ᱜᱮᱭᱟ ᱚᱱᱠᱟ ᱵᱟᱝ
ᱦᱮᱸ ᱟᱞᱮ ᱥᱮᱫ ᱫᱚ ᱱᱚᱝᱠᱟ ᱧᱮᱞ ᱞᱮᱠᱷᱟᱡ ᱫᱚ ᱱᱚᱝᱠᱟ ᱵᱤᱨ ᱫᱤᱥᱚᱢ ᱫᱚ ᱵᱟᱝ ᱠᱟᱱᱟ
ᱦᱸᱚ
ᱢᱟᱱᱮ ᱤᱱᱠᱟ ᱪᱟᱥ ᱫᱚ ᱵᱟᱝ ᱦᱩᱭᱩᱜ ᱠᱟᱱᱟ ᱱᱚᱝᱠᱟ ᱦᱟᱞᱠᱟ ᱠᱟᱹᱴᱤᱡ ᱧᱚᱜ ᱜᱮ
ᱚ
ᱛᱚ ᱤᱱᱠᱟᱹ ᱜᱮᱭᱟ ᱟᱞᱮᱥᱮᱫ ᱫᱚ
ᱚᱻ ᱛᱟᱦᱚᱞᱮ ᱜᱚᱝᱠᱮ ᱛᱟᱦᱞᱮ ᱚᱲᱟᱜ ᱠᱚᱨᱮ ᱰᱟᱝᱨᱤ ᱠᱚ ᱢᱮᱨᱚᱢ ᱠᱚ ᱦᱮᱱᱟᱜ ᱠᱚᱣᱟ ᱥᱮ ᱵᱟᱝ ᱛᱟᱦᱚᱞᱮ
ᱦ ᱚᱲᱟᱜ ᱠᱚ ᱫᱚ ᱰᱟᱝᱨᱟ ᱢᱮᱨᱚᱢ ᱠᱚᱫᱚ ᱵᱟᱹᱪᱩᱜ ᱟᱠᱟᱫ ᱠᱚᱣᱟ ᱱᱚᱝᱠᱟ ᱠᱟᱹᱴᱤᱡ ᱥᱤᱢ ᱦᱚᱯᱚᱱ ᱠᱚᱞᱮ ᱫᱚᱦᱚ ᱟᱠᱟᱫ ᱠᱚᱣᱟ
ᱚ
ᱩᱱᱠᱩ ᱜᱮᱞᱮ ᱪᱟᱥ ᱵᱟᱲᱟ ᱟᱠᱚ ᱛᱟᱦᱮᱱᱟ
ᱚ ᱛᱟᱦᱮᱞᱮ ᱜᱚᱝᱠᱮ ᱛᱟᱦᱞᱮ ᱟᱞᱮ ᱥᱮᱫ ᱫᱚ ᱜᱚᱢᱠᱮ ᱜᱟᱹᱭ ᱰᱟᱝᱨᱤ ᱢᱮᱨᱚᱢ ᱥᱟᱶ ᱥᱟᱶᱛᱮ ᱥᱟᱱᱟᱢ ᱠᱚᱜᱮ ᱢᱮᱱᱟᱜ ᱠᱚᱣᱟ ᱜᱮ ᱥᱤᱢ ᱦᱚᱯᱚᱱ ᱠᱚ ᱜᱮᱰᱮ ᱠᱚ ᱫᱚᱦᱚ ᱠᱚ ᱦᱩᱭ ᱟᱠᱟᱱᱟ ᱥᱩᱠᱨᱤ ᱠᱚᱦᱚᱸ ᱛᱟᱦᱞᱮ ᱜᱚᱝᱠᱮ ᱛᱟᱦᱚᱞᱮ